ᱮᱸ ᱡᱚᱦᱟᱨ ᱜᱮᱫᱤ᱾
ᱦᱳᱭ ᱦᱳᱭ ᱡᱚᱦᱟᱨ ᱜᱮ ᱪᱮᱜ ᱯᱮ ᱪᱤᱠᱟᱹᱭᱮᱫᱼᱟ?
ᱚ ᱪᱮᱜ ᱦᱚᱸ ᱵᱟᱝᱞᱮ ᱪᱤᱠᱟᱹᱭᱮᱜᱼᱟ ᱯᱚᱭ ᱫᱩᱲᱩᱵ ᱵᱟᱲᱟ ᱟᱠᱟᱱ ᱜᱮᱭᱟᱞᱮ ᱱᱤᱛᱚᱜ ᱫᱚ ᱫᱟᱠᱟ ᱠᱚ ᱤᱥᱤᱱ ᱦᱳᱭᱱᱟ ᱛᱚ᱾
ᱦᱩᱸ ᱦᱩᱸ ᱟᱨ ᱪᱮᱜ ᱞᱮᱠᱟ ᱢᱮᱱᱟᱜ ᱯᱮᱭᱟ?
ᱪᱤ ᱠᱮᱫᱟᱞᱮ᱾
ᱚ
ᱦᱚᱸᱜ ᱚ᱾
ᱟᱨ ᱪᱮᱜ ᱞᱮᱠᱟ ᱢᱮᱱᱟᱜ ᱯᱮᱭᱟ?
ᱢᱮᱱᱟᱜ ᱫᱚ ᱵᱷᱟᱜᱮ ᱜᱮ ᱢᱮᱱᱟᱜ ᱠᱟᱜ ᱞᱮᱭᱟ ᱦᱤᱛᱚᱜ ᱫᱚ᱾
ᱚ
ᱟᱯᱮ ᱫᱚ ᱪᱮᱜ ᱯᱮ ᱪᱤᱠᱟᱹᱭᱫᱟ?
ᱟᱞᱮ ᱦᱚᱸ ᱦᱚᱜᱼᱚᱭ ᱜᱤᱛᱤᱡ ᱵᱟᱲᱟᱣ ᱠᱟᱱᱟᱞᱮ᱾ ᱵᱟᱹᱵᱩ ᱜᱮ ᱠᱟᱹᱴᱤᱡᱼᱮ ᱨᱩᱣᱟᱹᱜ ᱠᱟᱱ ᱛᱤᱧᱟ᱾ ᱤᱧᱤᱡ ᱵᱟᱹᱵᱩ ᱛᱷᱚᱲᱟᱭ ᱨᱩᱣᱟᱹᱜ ᱠᱟᱱᱟ ᱵᱟᱠᱷᱟᱱ ᱵᱮᱥ ᱜᱮᱭᱟᱞᱮ ᱵᱮᱥ ᱫᱚ᱾ ᱠᱷᱳᱜ ᱢᱟᱸᱫᱟ ᱧᱟᱢ ᱠᱟᱫᱮᱭᱟ᱾
ᱦᱮ ᱛᱚ ᱠᱷᱳᱜ ᱢᱟᱸᱫᱟ ᱫᱚ ᱦᱳᱭᱳᱜ ᱠᱟᱱ ᱜᱮᱭᱟ᱾
ᱦᱳᱭ ᱜᱤᱫᱽᱨᱟᱹ ᱠᱚᱢᱟ ᱰᱷᱮᱨ ᱜᱮ ᱥᱟᱵ ᱠᱚᱣᱟ ᱟᱨᱦᱚᱸ᱾
ᱦᱮᱸ
ᱦᱳᱭ ᱟ ᱟᱞᱮ ᱚᱲᱟᱜ ᱫᱚ ᱦᱚᱜᱼᱚᱝᱠᱟ ᱫᱟᱜ ᱠᱚᱦᱚᱸ ᱵᱚᱞᱚᱜᱼᱟ ᱚᱱᱮ ᱚᱝᱠᱟ᱾ ᱨᱟᱹᱯᱩᱜ ᱨᱟᱹᱯᱩᱜ ᱚᱲᱟᱜ ᱛᱟᱞᱮ᱾
ᱨᱟᱹᱯᱩᱜ ᱨᱟᱹᱯᱩᱜ ᱚᱲᱟᱜ ᱦᱮᱸ ᱵᱟᱝ ᱨᱮᱸᱜᱮᱡᱽ ᱱᱟᱪᱟᱨ ᱦᱚᱲ ᱫᱚ ᱱᱤᱡᱮ ᱦᱚᱸ ᱚᱝᱠᱟ ᱜᱮ᱾
ᱦᱳᱭ ᱟᱨ ᱚᱝᱠᱟᱱ ᱚᱲᱟᱜ ᱨᱮᱜᱤᱧ ᱡᱟᱶᱟᱭ ᱟᱠᱟᱱ ᱫᱚ ᱦᱟᱺᱰᱤ ᱢᱟᱛᱟᱞ ᱢᱟᱛᱟᱞ ᱦᱟᱺᱰᱤ ᱠᱚ ᱧᱩᱭᱟ ᱫᱚᱢᱮ᱾ ᱚᱲᱟᱜ ᱦᱚᱸ ᱵᱟᱭ ᱦᱤᱡᱩᱜᱼᱟ ᱫᱟᱹᱞᱮᱧᱟᱭ ᱟᱹᱰᱤ ᱠᱚᱥᱴᱚ᱾
ᱦᱮᱸᱛᱚ ᱟᱹᱰᱤ ᱠᱚᱥᱴᱚ ᱟᱫᱚ ᱟᱹᱰᱤ ᱞᱚᱜᱚᱱᱮᱢ ᱡᱟᱶᱟᱭ ᱜᱚᱫᱱᱟ ᱟᱢ?
ᱡᱟᱶᱟᱭ ᱠᱟᱱᱟᱧ ᱠᱩᱥᱤ ᱞᱮᱫᱮᱫᱩᱹᱧ ᱟᱫᱚ ᱚᱱᱟ ᱠᱷᱟᱹᱛᱤᱨ ᱤᱧ ᱡᱟᱶᱟᱭᱮᱱᱟ ᱤᱧᱦᱚᱸ᱾
ᱦᱮᱸᱛᱚ᱾
ᱦᱳᱭ ᱢᱮᱱᱮᱫ ᱫᱚᱭ ᱵᱮᱥᱤᱧ ᱫᱚᱦᱚ ᱢᱮᱭᱟ ᱯᱟᱹᱦᱤᱞ ᱢᱟᱠᱚ ᱠᱟᱛᱷᱟᱭᱟ ᱵᱮᱥᱤᱧ ᱫᱚᱦᱚ ᱢᱮᱭᱟ ᱱᱚᱝᱠᱟ ᱦᱟᱹᱱᱠᱟ᱾
ᱦᱮᱸ ᱛᱚ ᱚᱱᱟ ᱠᱟᱛᱷᱟ ᱢᱟ ᱡᱚᱛᱚ ᱦᱚᱲ ᱫᱚ ᱵᱟᱝ ᱠᱚ ᱫᱚᱦᱚ ᱫᱟᱲᱮᱭᱟᱜᱼᱟ ᱦᱮᱸ ᱵᱟᱝ᱾
ᱦᱳᱭ ᱟᱨ ᱦᱚᱸᱜ ᱠᱟ
ᱵᱟᱹᱵᱩ ᱛᱟᱠᱚ ᱫᱚ ᱛᱤᱱᱟᱹᱜ ᱛᱟᱢᱟ ᱠᱚ᱾
ᱵᱟᱨᱭᱟ ᱟᱹᱠᱤᱱ ᱵᱟᱱᱟᱨ ᱜᱮ ᱵᱟᱹᱵᱩ᱾
ᱚ
ᱢᱤᱫᱴᱮᱱ ᱫᱚ ᱞᱟᱹᱴᱩ ᱜᱮᱭᱟ ᱢᱟᱹᱱᱮ ᱯᱷᱳᱨ ᱨᱮ ᱯᱟᱲᱦᱟᱜ ᱠᱟᱱᱟ᱾ ᱢᱮᱫᱴᱮᱱ ᱫᱚ ᱦᱤᱰᱤᱧ ᱜᱮᱭᱟ ᱦᱚᱯᱚᱱ ᱜᱮᱭᱟᱭᱼᱼ ᱠᱟᱹᱴᱤᱡ ᱡᱩᱫᱤ ᱡᱟᱶᱟᱭ ᱟᱠᱟᱱ ᱫᱚ ᱡᱟᱶᱟᱭ ᱦᱚᱸ᱾
ᱚ ᱛᱟᱦᱞᱮ ᱱᱤᱛᱚᱜ ᱫᱚ ᱟᱢᱟᱜ ᱩᱢᱮᱨ ᱫᱚ ᱛᱤᱱᱟᱹᱜ ᱦᱳᱭᱳᱜ ᱠᱟᱱ ᱛᱟᱢ ᱛᱮ?
ᱤᱧᱟᱹᱜ ᱤᱧᱟᱹᱜ ᱯᱚᱸᱪᱤᱥ᱾
ᱚᱸᱻ
ᱦᱳᱭ
ᱦᱮᱸ ᱛᱚ
ᱦᱩᱸ ᱟᱫᱚ ᱚᱱᱟ ᱠᱷᱟᱹᱛᱤᱨ ᱜᱮ ᱦᱚᱸᱚᱝᱠᱟᱹᱧ ᱨᱚᱯᱚᱲ ᱵᱟᱲᱟᱭ ᱠᱟᱱᱟ ᱮᱯ ᱠᱚᱛᱮ ᱜᱮ ᱡᱟᱜᱮ ᱯᱚᱭᱥᱟᱧ ᱧᱟᱢᱮᱫ ᱚᱱᱟ᱾ ᱛᱮᱜᱮ ᱞᱮ ᱨᱟᱱᱚᱜ ᱠᱟᱱᱟ ᱡᱟᱜᱮ ᱥᱚᱝᱥᱟᱨ ᱠᱚ ᱪᱟᱞᱟᱜ ᱠᱟᱱᱟ ᱟᱨ ᱢᱟᱹᱡᱷᱮ ᱥᱟᱹᱡᱷᱮ ᱚᱱᱠᱟ᱾ ᱦᱩᱸ ᱠᱟᱹᱢᱤ ᱠᱩᱧ ᱪᱟᱞᱟᱜ ᱜᱮᱭᱟ᱾
ᱪᱮᱫ ᱠᱟᱹᱢᱤ ᱠᱚᱫᱚᱢ ᱪᱟᱞᱟᱜ ᱜᱮᱭᱟ᱾
ᱦᱩᱲᱩ ᱨᱚᱦᱚᱭ ᱠᱚ ᱚᱸᱱᱮᱚᱸᱱᱠᱟ ᱢᱩᱱᱤᱥ ᱠᱚ᱾
ᱚ
ᱦᱩᱲᱩ ᱨᱚᱦᱚᱭ ᱟᱨᱦᱚᱸ ᱡᱟᱦᱟᱱᱟᱜ ᱠᱟᱹᱢᱤ ᱠᱚᱠᱚ ᱡᱟᱦᱟᱱᱟᱜ ᱜᱮ ᱠᱟᱹᱢᱤ ᱧᱟᱢ ᱚᱱᱟ ᱠᱚᱜᱮ ᱦᱚᱲᱟᱜ ᱚᱲᱟᱜ ᱤᱧ ᱪᱟᱞᱟᱜᱼᱟ ᱛᱷᱟᱹᱨᱤ ᱥᱟᱯᱷᱟ ᱠᱚ᱾
ᱚ
ᱦᱳᱭ ᱠᱤᱪᱨᱤᱡ ᱠᱩᱧ ᱥᱟᱯᱷᱟ ᱠᱟᱛᱟ ᱠᱚᱣᱟ ᱚᱲᱟᱜ ᱠᱩᱧ ᱯᱷᱟᱨᱪᱟ ᱠᱟᱛᱟ ᱠᱚᱣᱟ ᱚᱱᱟ ᱛᱮᱜᱮ ᱡᱟᱜᱮᱼᱼ ᱯᱩᱭᱥᱟᱹ ᱠᱚ ᱤᱢᱟᱹᱧᱟ ᱦᱳᱭ ᱟᱨ ᱟᱯᱮ ᱫᱚ ᱪᱮᱫ ᱠᱚᱯᱮ ᱪᱤᱠᱟᱹ ᱵᱟᱲᱟᱭᱮᱫᱼᱟ ᱪᱮᱫ ᱞᱮᱠᱟ ᱦᱮᱱᱟᱜ ᱯᱮᱭᱟ᱾
ᱟᱞᱮ ᱫᱚ ᱵᱮᱥ ᱫᱚ ᱵᱮᱥ ᱜᱮ ᱢᱮᱱᱟᱜ ᱟᱠᱟᱫ ᱞᱮᱭᱟ ᱱᱤᱛᱚᱜ ᱫᱚ᱾ ᱟᱞᱮ ᱥᱮᱫ ᱢᱟ ᱚᱱᱠᱟ ᱫᱟᱜ ᱡᱟᱹᱲᱤ ᱵᱟᱭ ᱦᱩᱭᱩᱜ ᱠᱟᱱᱟ ᱠᱤᱡᱮ ᱦᱩᱲᱩᱢ ᱨᱚᱦᱚᱭᱟ ᱢᱮᱱᱛᱮ᱾
ᱦᱩᱸ ᱦᱩᱸ
ᱟᱞᱮ ᱦᱚᱸ ᱠᱷᱮᱛ ᱦᱟᱥᱟ ᱢᱟ ᱵᱟᱹᱱᱩᱜ ᱠᱟᱫ ᱛᱟᱞᱮ ᱠᱤᱨᱤᱧ ᱵᱷᱚᱨᱥᱟ ᱡᱚᱢ᱾ ᱚᱸᱱᱮ ᱠᱟᱹᱴᱤᱡ ᱚᱱᱟ ᱤᱭᱟᱹ ᱨᱮᱥᱚᱱ ᱪᱟᱣᱞᱮᱧ ᱦᱟᱛᱟᱣᱟ ᱚᱱᱟᱜᱮ ᱡᱚᱢ ᱟᱞᱮ᱾ ᱟᱨ ᱤᱧ ᱟᱭᱳ ᱛᱟᱠᱚ ᱫᱚᱠᱚ ᱠᱮᱴᱮᱡ ᱧᱚᱜ ᱜᱮᱭᱟᱛᱚ ᱟᱫᱚ ᱩᱱᱠᱩ ᱴᱷᱮᱡ ᱠᱷᱚᱱ ᱤᱧ ᱟᱹᱜᱩᱭᱟ᱾
ᱚᱻ᱾
ᱦᱚᱭ᱾
ᱦᱮᱸ ᱛᱚ᱾
ᱠᱚᱣᱟᱜ ᱪᱮᱫ ᱫᱚ ᱵᱟᱹᱱᱩᱜ ᱛᱟᱠᱚᱣᱟ ᱠᱷᱮᱛ ᱦᱚᱸᱼᱼ
ᱛᱮᱠᱚ ᱮᱢᱟᱢ ᱠᱟᱱᱟ ᱠᱚ ᱦᱮᱸ ᱵᱟᱝ᱾
ᱦᱚᱭ ᱟᱨ ᱱᱩᱼᱼ ᱠᱩᱣᱟᱜ ᱢᱟ ᱠᱷᱮᱛ ᱦᱟᱥᱟ ᱵᱟᱹᱱᱩᱜ ᱛᱟᱠᱚᱣᱟ ᱠᱷᱮᱛ ᱦᱮᱱᱟᱜ ᱛᱟᱠᱚᱣᱟ ᱚᱱᱟ ᱢᱟᱼᱼ ᱟᱨ ᱦᱚᱸ ᱦᱮᱱᱟᱜ ᱠᱚᱣᱟ ᱛᱚ ᱟᱡ ᱤᱭᱟᱹ ᱛᱟᱠᱚ ᱟᱞᱮ ᱢᱟᱠᱚ ᱡᱩᱫᱟᱹᱣ ᱠᱟᱜ ᱞᱮᱭᱟ᱾
ᱚᱻ᱾
ᱟᱡ ᱵᱚᱭᱦᱟ ᱫᱚ ᱠᱚᱲᱟ ᱛᱟᱠᱚ ᱦᱮᱱᱟᱜ ᱠᱚᱣᱟ ᱮᱸᱰᱮᱠᱷᱟᱱ ᱩᱱᱠᱩᱣᱟᱜ ᱚᱱᱟ ᱫᱚ ᱦᱟᱸᱜ ᱩᱱᱠᱩ ᱠᱚ ᱮᱢᱟ ᱠᱚᱣᱟ ᱟᱹᱞᱤᱧ ᱫᱚ ᱵᱟᱠᱚ ᱮᱢ ᱠᱟᱜ ᱞᱤᱧᱟᱹ᱾
ᱚᱸ ᱟᱫᱚ ᱵᱟᱠᱚ ᱵᱟᱠᱚ ᱦᱟᱹᱴᱤᱧ ᱛᱮ ᱚᱱᱟ ᱫᱚ ᱥᱚᱢᱟᱱ ᱦᱟᱹᱴᱤᱧ ᱛᱮ?
ᱵᱟᱠᱚ ᱦᱟᱹᱴᱤᱧᱮᱜ-ᱟ ᱚᱱᱮ ᱚᱱᱠᱟ ᱱᱩᱭ ᱢᱟ ᱪᱟᱥ ᱵᱟᱝ ᱚᱲᱟᱜ ᱨᱮᱜᱮ ᱛᱚ ᱵᱟᱭ ᱛᱟᱦᱮᱱᱟ ᱥᱟᱨᱟ ᱫᱤᱱ ᱢᱟ ᱚᱱᱟ ᱦᱟᱺᱰᱤ ᱵᱷᱟᱹᱴᱤ ᱨᱤᱜᱤᱭ ᱛᱟᱦᱮᱱᱟ᱾
ᱚ ᱦᱚᱸ ᱢᱟᱱᱮ ᱟᱫᱚ ᱱᱩᱭ ᱫᱚ ᱵᱟᱭ ᱞᱟᱹᱭ ᱵᱟᱲᱟᱭᱟ ᱛᱚ ᱪᱮᱜ ᱦᱚᱸ ᱚᱱᱟ ᱠᱷᱟᱹᱛᱤᱨ ᱛᱮ ᱦᱮᱸ ᱵᱟᱝ?
ᱦᱚᱭ ᱪᱮᱫ ᱦᱚ ᱵᱟᱭ ᱞᱟᱹᱭᱟ ᱢᱮᱛᱟᱭ ᱜᱤᱭᱟᱹᱧ ᱟᱵᱟᱨ ᱤᱧ ᱜᱮᱭ ᱫᱟᱞᱤᱧᱟ ᱩᱱᱤ ᱫᱚ᱾ ᱦᱚᱭ᱾
ᱛᱤᱱᱟᱹᱜ ᱫᱟᱞᱮᱢ ᱡᱚᱢᱟ ᱚᱱᱟ ᱠᱚᱞᱮ ᱛᱮ ᱛᱷᱤᱨ ᱠᱚᱜ ᱢᱮ ᱦᱮᱸ ᱵᱟᱝ?
ᱦᱚᱭ ᱛᱷᱤᱨ ᱠᱚᱜ ᱟᱹᱧ ᱠᱟᱹᱢᱤ ᱠᱩᱧ ᱪᱟᱞᱟᱜ-ᱟ ᱚᱱᱠᱟ ᱚᱱᱠᱟ ᱠᱟᱹᱢᱤ ᱵᱟᱲᱟᱭᱟᱹᱧ᱾
ᱦᱮᱸ ᱛᱚ ᱦᱚᱯᱚᱱᱤᱡ‌ ᱵᱟᱹᱵᱩ ᱫᱚ ᱛᱤᱱᱟᱹᱜ ᱢᱟᱨᱟᱝ ᱛᱟᱢᱟᱭ?
ᱡᱟᱹᱥᱛᱤ ᱫᱚ ᱵᱟᱭ ᱢᱟᱨᱟᱨᱟᱝ ᱚᱱᱠᱟ ᱯᱮ ᱵᱚᱪᱷᱚᱨ ᱜᱟᱱ ᱮ ᱦᱩᱭ ᱟᱠᱟᱱᱟ᱾
ᱛᱟᱦᱞᱮ ᱛᱚᱭ ᱦᱚᱯᱚᱱ ᱜᱮᱭᱟ᱾ ᱟᱫᱚ ᱠᱟᱢᱤᱢ ᱪᱟᱞᱟᱜ ᱫᱚ ᱤᱭᱟᱹ ᱤᱫᱤ ᱫᱟᱨᱟᱭ-ᱭᱟᱢ?
ᱦᱚᱭ ᱚᱸᱰᱤᱧ ᱫᱩᱲᱩᱵ ᱠᱟᱭᱟ ᱟᱨᱤᱧ ᱠᱟᱹᱢᱤᱭᱟ ᱤᱧ ᱫᱚ᱾
ᱚ᱾
ᱟᱨ ᱨᱟᱜᱽ ᱠᱷᱟᱹᱤᱧ ᱟᱵᱟᱨᱤᱧ ᱨᱟᱠᱟᱵ-ᱟ ᱟᱵᱟᱨ᱾
ᱦᱮᱸ ᱛᱚ᱾
ᱦᱩᱸ᱾
ᱚᱱᱠᱟ ᱠᱟᱛᱮᱜ ᱜᱮ ᱡᱟᱞᱟ ᱦᱩᱭᱩᱜ-ᱟ ᱪᱮᱫ ᱮᱢ ᱪᱤᱠᱟᱹᱭᱟ ᱦᱮ ᱵᱟᱝ?
ᱦᱩᱸᱻ᱾ ᱚᱱᱟ ᱠᱷᱟᱹᱛᱤᱨ ᱜᱮ ᱤ ᱢᱮᱱᱮᱜ ᱟᱹᱧ ᱡᱟᱦᱟᱱᱟᱜ ᱠᱟᱢᱯᱟᱱᱤ ᱠᱚᱨᱮᱜ ᱠᱟᱹᱢᱤᱧ ᱧᱟᱢ ᱞᱮᱠᱷᱟᱱ ᱤᱧ ᱪᱟᱞᱟᱜ-ᱟ ᱟᱫᱚ ᱜᱤᱫᱽᱨᱟᱹ ᱵᱮᱜᱚᱨ ᱦᱚᱸ ᱪᱤᱠ ᱟᱹᱧ ᱪᱟᱞᱟᱜ-ᱟ ᱦᱟᱨᱟ ᱞᱮᱱ ᱜᱮᱠᱤᱱ ᱛᱚᱵᱮ ᱨᱮᱫᱚᱧ ᱪᱟᱞᱟᱜ-ᱟ᱾
ᱦᱮᱸ ᱛᱚ᱾
ᱮᱱ ᱦᱚᱸ ᱤᱱᱟᱹ ᱫᱚ ᱦᱳᱥᱴᱮᱞ ᱠᱚᱨᱮᱫᱤᱧ ᱫᱚᱦᱚ ᱚᱴᱚ ᱠᱟᱹᱠᱤᱱᱟ ᱵᱟᱱᱟ ᱦᱚᱲ‌ ᱟᱨ ᱤᱧ ᱫᱚ ᱠᱟᱹᱢᱤᱧ ᱪᱟᱞᱟᱜ-ᱟ᱾
ᱦᱮᱸ᱾
ᱦᱩᱸ᱾
ᱩᱱ ᱫᱚ ᱦᱳᱥᱴᱮᱞ ᱨᱮ ᱦᱚᱯᱚᱱᱤᱡ ᱦᱚᱸ ᱫᱚᱦᱚᱭ ᱜᱟᱱᱚᱜ-ᱟ ᱦᱮᱸ ᱵᱟᱝ?
ᱦᱚᱭ ᱦᱚᱯᱚᱱᱤᱡ‌ ᱦᱚᱸᱭ ᱦᱟᱨᱟ ᱧᱚᱜᱚᱜ-ᱟ ᱟᱨ ᱟᱹᱠᱤᱱ ᱦᱚᱸ ᱩᱱᱤ ᱵᱟᱹᱵᱩ ᱴᱟᱜ ᱦᱚᱸᱭ ᱦᱟᱨᱟᱜ ᱛᱤᱧᱟᱹ ᱞᱟᱹᱴᱩ ᱵᱟᱹᱵᱩ ᱦᱚᱸ᱾ ᱵᱟᱱᱟ ᱦᱚᱲᱤᱧ ᱫᱚᱦᱚᱜ ᱴᱚ ᱣᱟᱹᱠᱤᱱᱟ ᱢᱤᱫᱴᱮᱱ ᱦᱳᱥᱴᱮᱞ ᱨᱤᱜᱤ ᱮᱸᱰᱮᱠᱷᱟᱱ ᱧᱮᱞ ᱡᱚᱱᱚᱜ-ᱟ ᱠᱤ ᱠᱤᱱ ᱟᱹᱠᱤᱱ ᱦᱚᱸ ᱠᱩᱧ ᱠᱩᱞ‌ ᱟᱹᱠᱤᱱᱟ᱾
ᱦᱩ᱾
ᱟᱡ ᱵᱟᱵᱟ ᱢᱟ ᱚᱱᱮ ᱮᱱᱠᱟ ᱩᱱᱤ ᱫᱚ᱾
ᱦᱮᱸ᱾
ᱟᱫᱚ ᱩᱱᱤ ᱫᱚ ᱫᱤᱱᱟᱹᱢ ᱦᱤᱞᱳᱜ ᱜᱮ ᱯᱟᱹᱨᱟᱹᱭ ᱧᱩᱭᱟ?
ᱦᱚᱭ ᱫᱤᱱ ᱜᱮᱭ ᱧᱩᱭ ᱜᱮᱭᱟ᱾
ᱚᱻ᱾ ᱤᱧ ᱫᱚ ᱫᱟᱭᱟ ᱜᱮ ᱪᱮᱜ ᱮᱢ ᱞᱟᱹᱭᱟ ᱤᱧᱤᱡ ᱦᱚᱲ ᱫᱚ ᱵᱟᱭ ᱵᱷᱟᱜᱮᱭᱟᱹᱧ ᱠᱟᱱᱟ᱾ ᱠᱟᱨᱚᱱ ᱫᱚ ᱦᱩᱭᱩᱜ ᱠᱟᱱᱟ ᱤᱧ ᱫᱚ ᱜᱤᱫᱽᱨᱟᱹ ᱵᱟᱠᱚ ᱦᱳᱭᱳ ᱠᱟᱱ ᱛᱤᱧᱟᱹ ᱢᱤᱫᱴᱟᱝ ᱦᱚᱸ ᱚᱱᱟ ᱠᱷᱟᱹᱛᱤᱨ ᱛᱮ᱾ ᱵᱟᱯᱞᱟ ᱠᱟᱛᱮ ᱟᱹᱰᱤ ᱥᱮᱨᱢᱟᱹᱧ ᱦᱩᱭᱱᱟ ᱥᱮ᱾
ᱦᱩᱸ
ᱦᱮᱸ ᱟᱫᱚ ᱚᱱᱟᱛᱮ ᱤᱧ ᱫᱚ ᱵᱟᱭ ᱵᱷᱟᱜᱮᱭᱟᱹᱧ ᱠᱟᱱᱟ᱾
ᱚ-ᱦᱚ ᱟᱹᱰᱤ ᱠᱚᱥᱴᱚ ᱟᱵᱚ ᱠᱩᱲᱤ ᱦᱚᱯᱚᱱ ᱫᱚ ᱦᱚᱜᱚᱝᱠᱟ᱾ ᱡᱚᱛᱚ ᱜᱮ ᱠᱚᱥᱴᱚ ᱟᱵᱩᱫᱚ᱾
ᱦᱩᱜ-ᱩᱸ᱾
ᱡᱟᱦᱟᱸᱱᱟᱜ ᱜᱮ ᱡᱟᱦᱟᱸ ᱛᱮᱜᱮ ᱫᱚᱥ ᱟᱵᱚᱣᱟᱜ ᱜᱮ ᱫᱚᱥ᱾
ᱟᱵᱚᱱᱟᱜ ᱜᱮ ᱫᱚᱳᱥ ᱡᱚᱛᱚ ᱜᱮ᱾
ᱜᱤᱫᱽᱨᱟᱹ ᱵᱟᱠᱚ ᱦᱩᱭᱩᱜ ᱠᱟᱱᱟ ᱚᱱᱟ ᱠᱩᱲᱤᱭᱟᱜ ᱜᱮ ᱫᱚᱥ ᱠᱤᱱᱛᱩ ᱱᱚᱣᱟ ᱫᱚ ᱚᱱᱠᱟ ᱫᱚ ᱵᱟᱝ ᱠᱟᱱᱟ ᱢᱟᱱᱮ ᱠᱚᱲᱟ ᱟᱜ ᱦᱚᱸ ᱫᱚᱥ ᱠᱟᱱᱟ᱾ ᱠᱚᱲᱟ ᱟᱜ ᱦᱚᱸ ᱪᱮᱫ ᱪᱚ ᱤᱭᱟᱹ ᱦᱮᱱᱟᱜ ᱛᱟᱭᱟ ᱜᱟᱹᱞ ᱤᱭᱟᱹ ᱦᱮᱱᱟᱜ ᱛᱟᱭᱟ ᱵᱷᱩᱞ ᱦᱮᱱᱟᱜ ᱛᱟᱭᱟ᱾
ᱟᱫᱚ ᱚᱠᱟ ᱟᱠᱚ ᱚᱲᱟᱜ ᱦᱚᱲ ᱦᱚᱸ ᱱᱩᱠᱩ ᱦᱚᱸ ᱵᱟᱠᱚ ᱨᱚᱲ ᱵᱟᱲᱟᱭᱮᱫ ᱜᱮᱭᱟ ᱮᱠᱫᱚᱢ᱾
ᱚ ᱟᱹᱰᱤ ᱤᱭᱟᱹ ᱫᱚ᱾ ᱠᱷᱟᱨᱟᱯ ᱚᱱᱮ ᱚᱱᱠᱟ ᱠᱷᱟᱨᱟᱯ᱾
ᱦᱮᱸ᱾
ᱚᱱᱟ ᱠᱷᱟᱹᱛᱤᱨ ᱮᱱᱛᱮ ᱨᱮᱦᱚᱸ ᱟᱫᱚ ᱪᱮᱫ ᱮᱢ ᱪᱤᱠᱟᱹᱭᱟ ᱚᱠᱟ ᱛᱮᱢ ᱪᱟᱞᱟᱜᱼᱟ?
ᱦᱩᱸ ᱦᱩᱸ ᱚᱱᱟ ᱜᱮᱛᱚ ᱠᱟᱛᱷᱟ ᱢᱟ ᱚᱠᱟᱛᱮᱢ ᱪᱟᱞᱟᱜᱼᱟ? ᱱᱤᱛᱚᱜ ᱢᱟ ᱡᱟᱶᱟᱭ ᱴᱷᱤᱠ ᱦᱩᱭ ᱟᱠᱟᱱᱟ ᱫᱟᱹᱲ ᱦᱚᱸ ᱵᱟᱝ ᱜᱟᱱᱚᱜᱼᱟ ᱜᱤᱫᱽᱨᱟᱹ ᱠᱚ ᱦᱚᱸ ᱤᱧ ᱤᱧ ᱦᱩᱭ ᱴᱷᱤᱠ ᱠᱟᱜ ᱠᱚᱣᱟ ᱟᱨ ᱱᱤᱛᱚᱜ ᱫᱚᱟᱹᱲ ᱦᱚᱸ ᱵᱟᱝ ᱜᱟᱱᱚᱜ ᱛᱤᱧᱟᱹ ᱤᱧᱟᱹᱜ ᱢᱟ᱾
ᱦᱮᱸᱛᱚ ᱤᱧ ᱟᱭᱳ ᱛᱟᱠᱚ ᱠᱚ ᱢᱤᱛᱟᱹᱧ ᱠᱟᱱᱟ ᱚᱱᱠᱟ ᱠᱟᱛᱮᱜ ᱜᱮ ᱛᱟᱦᱮᱱ ᱢᱮ ᱪᱮᱫ ᱮᱢ ᱪᱤᱠᱟᱹᱭᱟ ᱟᱫᱚ᱾
ᱦᱮᱸᱻ ᱱᱮᱛᱟᱨ ᱢᱟ ᱚᱱᱮ ᱚᱱᱠᱟ ᱥᱚᱢᱟᱡᱽ ᱠᱚ ᱧᱮᱞᱟ ᱪᱮᱫ ᱦᱚᱲ ᱠᱚ
ᱢᱚᱸᱡᱽ ᱠᱚ ᱧᱮᱞᱟ ᱦᱳᱭ ᱚᱱᱟ ᱠᱷᱟᱹᱛᱤᱨ ᱛᱮᱜᱮ ᱠᱚ ᱞᱟᱹᱭᱫᱟ ᱚᱱᱠᱟ ᱠᱟᱛᱮ ᱜᱮ ᱛᱟᱦᱮᱱ ᱢᱮ᱾ ᱢᱟᱱᱮ ᱱᱤᱡᱮᱛᱮ ᱠᱚᱥᱴᱚᱢ ᱛᱟᱦᱮᱱᱟ ᱚᱲᱟᱜ ᱵᱷᱤᱛᱤᱨ ᱨᱮ ᱚᱱᱟ ᱫᱚ ᱚᱠᱚᱭ ᱦᱚᱸ ᱵᱟᱭ ᱧᱮᱞᱟ ᱠᱤᱱᱛᱩ ᱟᱢ ᱚᱲᱟᱜ ᱚᱱᱟ ᱩᱰᱩᱠᱚᱜ ᱢᱮᱥᱮ ᱚᱱᱟᱜᱮ ᱦᱟᱜ ᱥᱚᱢᱟᱡᱽ ᱵᱟᱭ ᱧᱮᱞ ᱥᱟᱦᱟᱣ ᱢᱮᱭᱟ᱾
ᱦᱩᱸ᱾
ᱪᱮᱫ ᱮᱢ ᱞᱟᱹᱭᱟ ᱦᱚᱱᱚᱝᱠᱟ ᱫᱩᱠ ᱡᱚᱛᱚ ᱦᱚᱲᱜᱮ ᱫᱩᱠ ᱨᱮ ᱦᱮᱱᱟᱜ ᱵᱚᱱᱟ᱾
ᱦᱮᱸ᱾
ᱦᱮᱸ᱾ ᱟ ᱛᱚᱵᱮ ᱫᱟᱠᱟ ᱠᱮᱫᱟᱢ ᱥᱮ ᱵᱟᱢ ᱫᱟᱠᱟᱣ ᱠᱟᱫᱟ?
ᱫᱟᱠᱟ ᱫᱩᱧ ᱫᱟᱠᱟ ᱟᱨᱜᱤ ᱤᱥᱤᱱ ᱟᱠᱟᱜᱟᱹᱧ ᱮᱱᱟᱱ ᱨᱮᱜᱮ ᱟᱡᱤᱧ ᱢᱮᱛᱟᱭ ᱠᱟᱱᱟ ᱫᱟᱠ ᱫᱟᱠᱟ ᱡᱚᱢ ᱢᱮ ᱞᱟᱹᱭ ᱮᱫᱟᱭ ᱤᱧ ᱫᱚ ᱵᱟᱹᱧ ᱡᱚᱢᱟ ᱟᱢᱟᱜ ᱛᱤ ᱛᱮᱫᱚ ᱞᱟᱹᱭ ᱮᱫᱟᱭ᱾ ᱤᱧᱟᱹᱜ ᱡᱟᱭ ᱦᱳᱭ ᱟᱫᱚ ᱦᱟᱯᱮ ᱛᱤᱨᱮ ᱫᱟᱠᱟ ᱠᱚ ᱮᱢᱟᱭ ᱠᱟᱱᱟᱭ ᱡᱚᱢᱟᱭ ᱦᱟᱸᱜ ᱩᱱ ᱥᱚᱢᱚᱭ᱾
ᱦᱩᱸ᱾
ᱟᱫᱚ ᱤᱧ ᱫᱚᱠᱚ ᱟᱹᱲᱤᱥ ᱪᱟᱵᱟ ᱠᱟᱣᱫᱤᱧᱟ ᱡᱚᱛᱚ ᱦᱚᱲ ᱦᱮᱸ?
ᱥᱮ ᱫᱟᱞᱮᱧᱟᱭ ᱡᱚᱠᱷᱚᱱᱮ ᱨᱟᱹᱜᱤ ᱟᱭ ᱛᱚᱠᱷᱚᱱ ᱮ ᱫᱟᱞᱮᱧᱟ ᱟᱫᱚ ᱵᱟᱠᱷᱟᱱ ᱫᱚ ᱢᱟᱱᱮ ᱢᱚᱸᱪᱷ ᱦᱚᱭ ᱢᱚᱸᱡᱽ ᱜᱮᱭᱟ ᱚᱱᱟ ᱠᱷᱟᱹᱛᱤᱨ ᱤᱧ ᱫᱚ ᱚᱱᱠᱟ ᱫᱚ ᱵᱟᱭ ᱥᱟᱱᱟᱧᱟ ᱚᱱᱮ ᱚᱱᱠᱟ ᱚᱠᱟᱨᱤᱧ ᱵᱟᱹᱜᱤᱭᱟ ᱜᱤᱫᱽᱨᱟᱹ ᱦᱚᱸ ᱚᱠᱟᱨᱮᱢ ᱵᱟᱹᱜᱤ ᱵᱟᱹᱜᱤᱭᱟᱠᱚᱣᱟ ?
ᱦᱮᱸ᱾
ᱚᱱᱟ ᱠᱷᱟᱹᱛᱤᱨ ᱟᱨ ᱦᱮᱱᱟᱱ ᱨᱮᱭ ᱦᱮᱡ ᱟᱠᱟᱱᱟ ᱟᱨ ᱜᱤᱛᱤᱡ ᱟᱠᱟᱱᱟᱭ᱾ ᱮᱸᱰᱮ ᱠᱷᱟᱱᱤᱧ ᱦᱚᱦᱚ ᱵᱮᱨᱮᱫ ᱠᱮᱫᱟ ᱫᱟᱠᱟ ᱠᱚᱧ ᱮᱢᱟᱫᱮᱭᱟ ᱟᱫᱚᱭ ᱡᱟᱹᱯᱤᱫ ᱠᱮᱫᱟ ᱟᱨ
ᱚᱻ᱾
ᱟᱨ ᱤᱧ ᱫᱚ ᱦᱚᱜᱱᱠᱟᱧ ᱠᱟᱹᱢᱤ ᱠᱟᱱᱟ᱾
ᱦᱮ ᱛᱚ᱾
ᱦᱳᱭ ᱛᱤᱱᱟᱹᱜ ᱥᱟᱞ ᱨᱮᱵᱮᱱ ᱵᱟᱯᱞᱟ ᱟᱠᱟᱱᱟ ᱟᱵᱮᱱ ᱫᱚ?
ᱟᱹᱞᱤᱧ ᱞᱤᱧ ᱵᱟᱯᱞᱟᱣ ᱟᱠᱟᱱᱟ ᱫᱩ-ᱦᱟᱡᱟᱨ ᱩᱱᱤᱥ ᱥᱟᱞ ᱨᱮ᱾
ᱚ᱾
ᱟᱫᱚ ᱩᱱᱫᱤᱱ ᱦᱳᱭ ᱠᱟᱛᱮ ᱨᱮ ᱦᱚᱸ ᱵᱟᱠᱚ ᱦᱩᱭᱩᱜ ᱠᱟᱱ ᱠᱷᱟᱱ ᱟᱫᱚ ᱪᱮᱫ ᱮᱢ ᱪᱤᱠᱟᱹ ᱫᱟᱲᱮᱭᱟᱜᱼᱟ ᱢᱟ ᱞᱟᱹᱭ ᱢᱮ᱾
ᱦᱮᱸ, ᱦᱮᱸ᱾ ᱟᱭᱢᱟ ᱫᱤᱱ ᱵᱮᱱ ᱦᱩᱭᱮᱱ ᱫᱚ ᱚᱱᱟ ᱠᱷᱟᱹᱛᱤᱨ ᱯᱟᱞᱮᱫ᱾
ᱦᱳᱭ, ᱦᱳᱭ ᱚᱱᱟ ᱠᱷᱟᱹᱛᱤᱨ ᱜᱮ ᱟᱫᱚ ᱛᱟᱞᱦᱮ ᱤᱧ ᱫᱚᱧ ᱢᱮ ᱢᱮᱛᱟᱭ ᱠᱟᱱᱟ ᱤᱧ ᱡᱮ ᱰᱟᱠᱛᱟᱨ ᱴᱷᱮᱱ ᱧᱮᱞ ᱦᱚᱪᱚᱭ ᱰᱟᱠᱛᱟᱨ ᱴᱷᱮᱱ ᱦᱚᱸ ᱟᱫᱚ ᱵᱟᱭ ᱪᱟᱞᱟᱜ ᱫᱚ᱾
ᱚ ᱦᱚᱸ ᱵᱟᱭ ᱤᱫᱤᱭᱮᱜ ᱢᱮᱭᱟ᱾
ᱵᱟᱝ ᱜᱮ ᱧᱮᱞᱠᱷᱟᱱ ᱫᱚ ᱵᱟᱱᱟ ᱦᱚᱲ ᱜᱮᱛᱚ ᱵᱟᱱᱟ ᱦᱚᱲ ᱜᱮ ᱛᱚᱢ ᱧᱮᱞ ᱦᱚᱪᱚᱜ-ᱟ ᱦᱮᱸ ᱵᱟᱝ ᱟᱫᱚ ᱪᱟᱞᱟᱣ ᱢᱚᱴᱮ ᱵᱟᱭ ᱪᱟᱞᱟᱜ-ᱟ ᱥᱮ ᱪᱟᱞᱟᱣ ᱜᱮ᱾
ᱞᱟᱹᱭ-ᱟ ᱟᱢᱟᱜ ᱫᱳᱥ ᱠᱟᱱ ᱜᱮᱭᱟ ᱦᱮᱸ ᱵᱟᱝ᱾
ᱦᱳᱭ ᱟᱫᱚ ᱚᱱᱮ ᱤᱧ ᱜᱮ ᱫᱳᱥ ᱜᱤᱰᱤ ᱠᱤᱧᱟᱭ ᱟᱨ ᱵᱟᱭ ᱪᱟᱞᱟᱜ ᱠᱷᱟᱱ ᱫᱚ ᱪᱮᱫ ᱞᱮᱠᱟ ᱮᱠᱞᱟ ᱟᱫᱚᱢ ᱪᱟᱞᱟᱜ-ᱟ᱾
ᱦᱳᱭ ᱟᱨ ᱮᱠᱞᱟ ᱪᱟᱞᱟᱣ ᱠᱟᱛᱮᱫ ᱦᱚᱸ ᱪᱮᱫ ᱠᱟᱹᱢᱤ ᱜᱮ ᱵᱟᱝ ᱦᱳᱭᱳᱜ-ᱟ᱾
ᱦᱩᱸ᱾
ᱛᱟᱞᱦᱮ ᱵᱟᱱᱟ ᱦᱚᱲ ᱪᱟᱞᱟᱜ ᱫᱚᱨᱠᱟᱨ ᱠᱟᱱᱟ ᱵᱟᱱᱟ ᱦᱚᱲᱟᱜ ᱤᱭᱟᱹ ᱠᱟᱱᱟ᱾
ᱦᱮᱸ ᱵᱟᱠᱷᱟᱱ ᱫᱚ
ᱦᱩᱸ᱾ ᱟᱨ ᱛᱚᱵᱮ ᱚᱲᱟᱜ ᱨᱮᱫᱚ
ᱵᱟᱹᱧ ᱟᱸᱡᱚᱢ ᱞᱮᱫ ᱛᱟᱢᱟ ᱠᱟᱹᱴᱤᱡ᱾
ᱛᱤᱱᱟᱹᱜ ᱵᱚᱭᱦᱟᱜ ᱟᱯᱮ ᱟᱯᱮ ᱚᱲᱟᱜ ᱨᱮᱫᱚ?
ᱚᱝᱠᱟ ᱟᱞᱮ ᱚᱲᱟᱜ ᱨᱮᱫᱚ ᱤᱭᱟᱹ ᱯᱩᱱ ᱵᱳᱭᱦᱟᱜ ᱟᱞᱮ ᱟᱞᱮ ᱫᱚ᱾
ᱚ ᱨᱚᱲ ᱵᱟᱝ ᱟᱸᱡᱚᱢᱚᱜ ᱠᱟᱱ ᱛᱤᱧᱟᱹ?
ᱦᱤᱛᱚᱜ ᱫᱚ ᱟᱸᱡᱚᱢᱚᱜ ᱠᱟᱱᱟ᱾ ᱮᱱᱟᱱ ᱱᱚᱸᱰᱮ ᱠᱟᱹᱴᱤᱡ ᱪᱟᱞᱟᱝ ᱜᱮ ᱵᱟᱝ ᱟᱸᱡᱚᱢᱚᱜ ᱠᱟᱱ ᱛᱟᱦᱮᱸᱱ᱾
ᱚ ᱟᱪᱪᱷᱟ᱾
ᱦᱩᱸ᱾
ᱚᱱᱠᱟ ᱱᱚᱛᱮ ᱦᱚᱸ ᱚᱱᱮ ᱚᱝᱠᱟ᱾ ᱴᱟᱣᱟᱨ ᱠᱚ ᱦᱩᱭ ᱟᱹᱛᱩ ᱫᱤᱥᱚᱢ ᱨᱮᱫᱚᱢ ᱵᱟᱲᱟᱭ ᱜᱮᱭᱟ ᱟᱹᱛᱩ ᱫᱤᱥᱚᱢ ᱨᱮᱱᱟᱜ᱾
ᱚᱱᱠᱟ ᱜᱮ ᱟᱞᱮᱦᱚᱸ ᱟᱹᱛᱩ ᱫᱤᱥᱚᱢ ᱨᱮᱜᱮ ᱟᱞᱮᱫᱚ ᱟᱨᱚ ᱫᱤᱥᱚᱢ ᱵᱷᱟᱜᱮ ᱞᱮᱠᱟ ᱴᱟᱣᱟᱨ ᱠᱚ ᱵᱟᱭ ᱧᱟᱢᱟ᱾ ᱟᱫᱚ ᱱᱚᱛᱮᱧ ᱳᱰᱤᱝ ᱠᱟᱱᱟ ᱯᱷᱟᱸᱠᱟ ᱥᱮᱫ ᱤᱧ ᱠᱟᱹᱴᱤᱡ ᱤᱧ ᱜᱚᱞᱯᱚ ᱞᱮᱜᱮ ᱞᱟᱹᱭ ᱫᱤᱧ᱾
ᱤᱧ ᱤᱡ ᱜᱤᱫᱽᱨᱟᱹ ᱵᱟᱭ ᱛᱷᱤᱨᱚᱜ ᱠᱟᱱ ᱛᱤᱧ ᱫᱚ ᱟᱫᱚ ᱚᱱᱟ ᱠᱷᱟᱹᱛᱤᱨ
ᱚ᱾
ᱦᱚᱵᱚᱨ ᱟᱠᱟᱫᱤᱭᱟᱹᱧ ᱟᱨ ᱠᱟᱛᱷᱟᱜ ᱠᱟᱱᱟᱹᱧ᱾
ᱦᱮᱸ ᱛᱚ᱾
ᱦᱩᱸ ᱡᱟᱹᱯᱤᱫ ᱮᱜᱟᱭ ᱛᱷᱚᱲᱟ ᱛᱷᱚᱲᱟ ᱦᱤᱛᱚᱜ ᱫᱚ᱾
ᱦᱩᱸ ᱟᱫᱚ ᱧᱤᱫᱟᱹᱭ ᱱᱟ ᱛᱚ᱾
ᱦᱩᱸ᱾
ᱡᱟᱹᱯᱤᱫ
ᱟᱨ ᱟᱞᱴᱩ ᱵᱟᱵᱩ ᱢᱟ ᱮᱱᱟᱝ ᱨᱮ ᱡᱟᱹᱯᱤᱫᱟ ᱩᱱᱤ ᱞᱟᱦᱟ ᱨᱮ ᱡᱟᱹᱯᱤᱛ ᱠᱮᱫ᱾
ᱚ᱾
ᱯᱟᱲᱦᱟᱜ ᱮᱢ ᱢᱮᱛᱟᱭ ᱨᱮᱦᱚᱸ ᱵᱟᱭ ᱯᱟᱲᱦᱟᱜ-ᱟ᱾
ᱦᱩᱸ ᱟᱨ ᱩᱱᱤ ᱛᱤᱱᱟᱹᱜ ᱨᱮ ᱯᱟᱲᱦᱟᱜ ᱠᱟᱱᱛᱮ?
ᱩᱱᱤ ᱫᱚ ᱯᱷᱳᱨ ᱨᱮ ᱯᱟᱲᱟᱜ ᱠᱟᱱᱟ‌ ᱦᱩᱸ᱾ ᱦᱟᱨᱟᱣ ᱠᱟᱱ ᱜᱮᱭᱟ ᱦᱟᱨᱟ ᱫᱚ᱾
ᱦᱩᱸ᱾
ᱟᱨ ᱛᱷᱚᱲᱟ ᱠᱷᱟᱱ ᱜᱮ ᱦᱟᱸᱜ ᱮ ᱛᱤᱭᱳᱜ ᱜᱤᱧᱟ ᱤᱧ᱾
ᱦᱮᱸᱛᱚ ᱦᱮᱛᱟᱨ ᱨᱮᱱ ᱜᱤᱫᱽᱨᱟᱹ ᱫᱚ ᱚᱱᱠᱟᱜ ᱜᱮ᱾
ᱦᱳᱭ ᱦᱳᱭ ᱢᱤᱫ ᱜᱷᱟᱹᱲᱤᱡ ᱛᱮᱠᱚ ᱦᱟᱨᱟᱜ ᱠᱟᱱ ᱫᱚ ᱾
ᱦᱸ ᱾ ᱵᱚᱭᱮᱥ ᱜᱮᱠᱚ ᱧᱮᱞᱚᱜᱼᱟ ᱞᱟᱹᱭᱟᱢᱟ ᱟᱹᱰᱤᱟᱢ ᱮᱫᱟ ᱵᱚᱭᱮᱥ ᱛᱟᱭᱛᱟᱜ ᱠᱟᱛᱷᱟ ᱵᱚᱭᱮᱥ ᱫᱚ ᱩᱱᱟᱹᱜ ᱫᱚ ᱵᱟᱝ ᱠᱟᱱ ᱛᱟᱠᱚᱣᱟ ᱾
ᱦᱳᱭ ᱦᱳᱭ ᱾
ᱦᱮᱸ ᱾
ᱟᱨ ᱛᱚᱵᱮ ᱡᱟᱶᱟᱭ ᱛᱟᱠᱚ ᱫᱚ ᱛᱤᱱᱟᱹᱜ ᱵᱚᱭᱦᱟᱜ ᱟᱠᱚ?
ᱮᱠᱞᱟ ᱜᱮᱭᱟᱭ ᱾ ᱟᱡᱜᱮ ᱟᱫᱚᱧ ᱢᱮᱛᱟᱭ ᱠᱟᱱᱟ ᱛᱟᱦᱞᱮ ᱠᱷᱟᱱ ᱾ ᱰᱟᱠᱛᱟᱨ ᱴᱷᱮᱱ ᱪᱟᱞᱟᱣ ᱞᱮᱱᱠᱷᱟᱱ ᱫᱚ ᱵᱷᱟᱜᱮᱜ-ᱟ ᱦᱮᱸ ᱵᱟᱝ ᱵᱟᱱᱟᱮ ᱦᱚᱲᱧ ᱧᱮᱞ ᱦᱚᱪᱚ ᱾ ᱠᱷᱟᱱ ᱵᱷᱟᱜᱮ ᱠᱤᱱᱛᱩ ᱪᱟᱞᱟᱣ ᱦᱚᱸ ᱵᱟᱭ ᱪᱟᱞᱟᱜ-ᱟ ᱪᱮᱫ ᱦᱚᱸ ᱵᱟᱝ ᱾
ᱚᱸ ᱾
ᱦᱩᱸ ᱾
ᱰᱤ ᱤᱭᱟᱹ ᱫᱚ ᱾
ᱦᱚᱸᱜ ᱾
ᱤᱧ ᱦᱚᱸ ᱚᱱᱮ ᱚᱱᱠᱟ ᱥᱮᱛᱟᱜ ᱨᱮ ᱵᱤᱨᱤᱫ ᱦᱩᱭᱩᱜ ᱛᱤᱧᱟ ᱠᱟᱹᱢᱤ ᱠᱩᱧ ᱪᱟᱞᱟᱜ-ᱟ ᱾ ᱜᱤᱫᱽᱨᱟᱹᱧ ᱦᱩᱧ ᱤᱫᱤᱭᱮ ᱛᱤᱧᱟᱹ ᱤᱥᱤᱱ ᱵᱟᱥᱟᱝ ᱩᱴᱩ ᱠᱟᱜ ᱤᱧ ᱠᱟᱹᱢᱤᱧ ᱪᱟᱞᱟᱜ-ᱟ ᱾ ᱩᱱᱤᱮ ᱚᱠᱟ ᱫᱤᱱ ᱪᱚ ᱢᱚᱱ ᱟᱭ ᱠᱷᱟᱱ ᱾ ᱠᱟᱹᱢᱤᱭᱟᱭ ᱵᱟᱝᱠᱷᱟᱱ ᱫᱚ ᱫᱤᱱᱜᱮ ᱦᱟᱹᱰᱤ ᱧᱩ ᱢᱟᱱᱮ ᱟᱫᱚ ᱫᱤᱱᱜᱮ ᱞᱟᱹᱭ ᱞᱮᱠᱷᱟᱱ ᱜᱟᱱᱚᱜ ᱾ ᱚᱟ ᱢᱟ ᱾
ᱦᱮᱸᱛᱚ ᱾
ᱦᱳ ᱚᱱᱠᱟ ᱾
ᱦᱩᱸ ᱾
ᱚᱱᱠᱟ ᱪᱤᱠᱟᱹᱢ ᱛᱟᱦᱮᱱᱟ ᱞᱟᱹᱭᱢᱮ ᱛᱮᱦᱮ ᱦᱩᱭᱩᱜ ᱠᱟᱱᱟ ᱠᱚᱥᱴᱚ ᱢᱚᱥᱴᱚ ᱾
ᱦᱮᱸ ᱾
ᱛᱮᱸᱦᱮ ᱦᱩᱭᱩᱜ ᱠᱟᱱᱟ ᱠᱚᱥᱴᱚ ᱢᱚᱥᱴᱚ ᱾ ᱛᱚ ᱪᱤᱠᱟᱹᱭᱟᱢ ᱟᱨ ᱡᱟᱶᱟᱭ ᱦᱩᱭ ᱠᱟᱱᱟ ᱱᱤᱛᱚᱜ ᱢᱟ ᱦᱳᱭ ᱾
ᱦ ᱪᱟᱣᱞᱮ ᱠᱚ ᱞᱮ ᱠᱤᱨᱤᱧ ᱞᱟᱹᱜᱤᱫ ᱯᱚᱭᱥᱟ ᱠᱚ ᱵᱟᱹᱱᱩᱜ ᱛᱟᱞᱮᱭᱟ ᱮᱱᱛᱮᱜ ᱚᱲᱟᱜ ᱠᱷᱚᱱ ᱞᱮ ᱟᱜᱩᱭᱟ ᱦᱟᱸᱰᱮ ᱠᱷᱚᱡ ᱾ ᱟᱞᱮ ᱚᱲᱟᱜ ᱠᱷᱚᱡ ᱾ ᱦᱳᱭ ᱩᱱᱟᱹᱜ ᱤᱭᱟᱹᱣᱟᱞᱮ ᱨᱮᱸᱜᱮᱡ ᱜᱮᱭᱟᱞᱮ ᱾